ᱦᱮᱞᱳ
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ ᱟᱹᱰᱤ ᱜᱷᱟᱹᱲᱤᱡ ᱡᱚᱭᱮᱱᱤᱝ ᱠᱚᱞ ᱜᱮ ᱚᱞᱚᱜ ᱠᱟᱱ ᱛᱟᱦᱮᱸᱱᱟ ᱟᱫᱚ ᱨᱤᱥᱤᱵᱷ ᱫᱩᱧ ᱨᱤᱥᱤᱵᱷ ᱟᱠᱟᱜ ᱛᱟᱦᱮᱸᱱ ᱜᱮᱭᱟ ᱟᱫᱚ ᱚᱱᱟ ᱵᱟᱠᱷᱟᱱ ᱛᱮ ᱟᱡᱮ
ᱪᱮᱫ ᱤᱫᱤ ᱠᱟᱛᱮᱜ ᱞᱟᱝ ᱜᱟᱞ ᱢᱟᱨᱟᱣᱟ
ᱢᱟ ᱟᱢᱜᱮ ᱞᱟᱹᱭ ᱛᱟᱞᱟᱝ ᱢᱮ ᱚᱠᱟᱴᱟᱜ ᱞᱟᱝ ᱜᱟᱞᱢᱟᱨᱟᱣᱟ ᱟᱨᱮ ᱡᱟᱦᱟᱱᱟᱜ ᱠᱟᱹᱢᱤ ᱛᱟᱦᱮᱸ ᱠᱟᱱᱟ
ᱮᱡᱩᱠᱮᱥᱚᱱ ᱯᱚᱨᱯᱟᱥ ᱛᱮ ᱞᱟᱜᱟᱝ ᱜᱟᱞᱢᱟᱨᱟᱣᱟ
ᱦᱮᱸ ᱢᱟ ᱞᱟᱹᱭ ᱢᱮ ᱮᱡᱩᱠᱮᱥᱚᱱ ᱯᱟᱨᱯᱟᱥ
ᱱᱤᱛᱳᱝ ᱦᱮᱸ ᱱᱤᱛᱚᱝ ᱱᱟᱦᱟᱜ ᱫᱤᱱ ᱨᱮ ᱚᱠᱟ ᱚᱠᱟ ᱥᱟᱵᱡᱮᱠᱴ ᱠᱚ ᱦᱟᱛᱟᱣ ᱞᱮᱠᱷᱟᱱ ᱢᱟᱱᱮ ᱟᱜᱟᱢ ᱫᱟᱨᱟᱢ ᱨᱮᱭᱟᱜ ᱰᱟᱦᱟᱨ ᱢᱟᱨᱥᱟᱞᱚᱜᱼᱟ ᱡᱟᱦᱟᱸ ᱫᱚ ᱪᱟᱹᱠᱨᱤ ᱠᱚ ᱧᱟᱢᱚᱜᱼᱟ
ᱟᱹᱰᱤ ᱢᱚᱸᱡᱽ ᱠᱟᱛᱷᱟ ᱠᱚᱢ ᱞᱟᱹᱭ ᱠᱮᱫᱟ ᱠᱩᱠᱞᱤ ᱠᱚᱢ ᱫᱚᱦᱚ ᱠᱮᱫᱟ ᱟᱨ ᱤᱧ ᱡᱚᱠᱷᱚᱱᱤᱧ ᱞᱟᱹᱭᱟ ᱛᱚ ᱱᱚᱣᱟ ᱫᱚ ᱵᱚᱞᱮ ᱟᱢᱟᱜ ᱤᱧᱫᱩᱧ ᱢᱮᱱᱟ ᱵᱚᱞᱮ ᱮᱦᱚᱵ ᱨᱮᱫᱚ ᱡᱮ ᱟᱢᱟᱜ ᱠᱩᱥᱤ ᱚᱠᱟᱴᱟᱜ ᱢᱚᱸᱡᱽ ᱮᱢ ᱟᱹᱭᱠᱟᱹᱣᱟ ᱚᱠᱟᱴᱟᱜ ᱟᱢ ᱯᱟᱲᱦᱟᱜ ᱨᱮ ᱤᱱᱴᱟᱨᱮᱥᱴ ᱢᱮᱱᱟᱜ ᱛᱟᱢᱟ ᱟᱨ ᱚᱱᱟᱜᱮ ᱫᱚᱦᱚᱭ ᱢᱮ ᱡᱟᱛᱮ ᱟᱢ ᱞᱟᱦᱟ ᱥᱮᱫ ᱮᱢ ᱯᱟᱲᱦᱟᱣ ᱫᱟᱲᱮᱭᱟᱜ ᱪᱮᱫᱟᱜ ᱟᱢ ᱛᱟᱞᱟ ᱰᱟᱦᱟᱨ ᱨᱮ ᱡᱚᱠᱷᱚᱱ ᱡᱟᱦᱟᱸᱴᱟᱜ ᱵᱚᱞᱮᱢ ᱢᱮᱱᱟ ᱟᱢ ᱫᱚ ᱱᱚᱣᱟ ᱫᱚ ᱟᱹᱰᱤ ᱢᱚᱸᱡᱽ ᱜᱮᱭᱟ ᱱᱚᱣᱟ ᱟᱢ ᱚᱱᱟ ᱵᱟᱲᱟᱭ ᱵᱟᱹᱱᱩᱜ ᱛᱟᱢᱟ ᱟᱨ ᱚᱱᱟ ᱩᱱᱟᱹᱜ ᱢᱚᱸᱡᱽ ᱵᱟᱢ ᱫᱟᱲᱮᱭᱟᱜᱼᱟ ᱟᱨ ᱡᱩᱫᱤ ᱚᱱᱟᱢ ᱫᱚᱦᱚᱭᱟ ᱛᱚ ᱞᱟᱦᱟ ᱥᱮᱫ ᱵᱟᱢ ᱪᱟᱞᱟᱣ ᱫᱟᱲᱮᱭᱟᱜᱼᱟ ᱟᱛᱨᱟ ᱫᱷᱩᱨ ᱫᱷᱟᱹᱨᱤᱡ ᱜᱮ ᱪᱟᱞᱟᱣ ᱠᱟᱛᱮᱫ ᱟᱢ ᱫᱚᱢ ᱵᱟᱹᱜᱤᱭᱼᱟᱫᱚ ᱚᱱᱟ ᱠᱷᱚᱡ ᱵᱷᱟᱜᱤ ᱤᱧ ᱫᱩᱧ ᱢᱮᱱᱟ ᱡᱮ ᱟᱢ ᱚᱠᱟᱴᱟᱜ ᱮᱢ ᱢᱮᱱ ᱠᱟᱫᱟ ᱵᱚᱞᱮ ᱤᱧ ᱱᱚᱣᱟ ᱰᱟᱦᱟᱨ ᱨᱮ ᱪᱟᱞᱟᱣ ᱠᱟᱛᱮᱜ ᱢᱩᱪᱟᱹᱫ ᱫᱷᱟᱹᱨᱤᱡ ᱤᱧ ᱥᱮᱱ ᱫᱟᱲᱮᱭᱟᱜᱼᱟ ᱛᱚ ᱚᱱᱟᱴᱟᱜ ᱜᱮ ᱫᱚᱦᱚᱭ ᱢᱮ ᱟᱨ ᱚᱱᱟᱜᱮ ᱥᱟᱵᱡᱮᱠᱴ ᱦᱟᱛᱟᱣ ᱠᱟᱛᱮ ᱟᱢ ᱞᱟᱦᱟ ᱥᱮᱱ ᱛᱟᱲᱟᱢ ᱢᱮ ᱡᱟᱛᱮ ᱟᱢ ᱢᱩᱪᱟᱹᱫ ᱫᱷᱟᱹᱨᱤᱡ ᱮᱢ ᱪᱟᱞᱟᱣ ᱫᱟᱲᱮᱭᱟᱜ ᱚᱱᱟᱜᱤ ᱤᱧᱥᱮᱫ ᱠᱷᱚᱱ ᱫᱚ ᱟᱫᱚ ᱟᱢ ᱥᱮᱫ ᱠᱷᱚᱱ ᱪᱮᱫ ᱮᱢ ᱢᱮᱱ ᱦᱚᱪᱚᱭᱟ ᱚᱱᱟᱵᱟᱨ ᱫᱚ ᱢᱤᱫ ᱵᱟᱨ ᱠᱟᱛᱷᱟ ᱠᱚ ᱞᱟᱹᱭᱢᱮ
ᱦᱮᱸ ᱤᱧ ᱞᱟᱹᱭᱮᱜᱼᱟ ᱢᱟᱱᱮ ᱱᱚᱣᱟᱨᱮ ᱡᱟᱹᱥᱛᱤ ᱠᱟᱛᱮᱫ ᱟᱱᱟᱴ ᱪᱮᱫ ᱛᱮᱭᱟᱨᱚᱜ ᱠᱟᱱᱟ ᱢᱟᱱᱮ ᱚᱱᱟ ᱠᱷᱟᱹᱛᱤᱨ ᱛᱮ ᱠᱩᱠᱞᱤᱧ ᱫᱚᱦᱚ ᱠᱮᱫᱼᱟ ᱠᱟᱨᱚᱱ ᱱᱤᱛᱚᱝ ᱧᱮᱞᱚᱜᱚᱜ ᱠᱟᱱᱟ ᱡᱮ ᱱᱟᱦᱟᱜ ᱫᱤᱱᱨᱮ ᱤᱥᱠᱩᱞ ᱨᱮ ᱠᱚᱞᱮᱡᱽ ᱨᱮ ᱥᱮ ᱤᱭᱩᱱᱤᱵᱷᱟᱨᱥᱤᱴᱤ ᱨᱮ ᱮᱜ ᱮᱦᱚᱵ ᱠᱷᱚᱡ ᱢᱟᱱᱮ ᱤᱭᱟᱹ ᱢᱤᱫ ᱪᱟᱱᱟᱪ ᱠᱷᱚᱱ ᱡᱟᱦᱟᱸ ᱫᱚ ᱞᱟᱯᱷᱟᱝ ᱥᱮᱪᱮᱫ ᱦᱟᱹᱨᱤᱡ ᱛᱮ ᱡᱩᱫᱤᱢ ᱧᱮᱞ ᱠᱷᱟᱱ, ᱠᱚᱲᱟ ᱜᱤᱫᱽᱨᱟᱹᱣᱟᱜ ᱡᱚᱱᱚᱥᱚᱝᱠᱷᱟ ᱠᱟᱹᱴᱤᱡ ᱠᱚᱢᱚᱜ ᱠᱟᱱᱟ ᱤᱧ ᱚᱱᱟᱜᱮ ᱵᱟᱰᱟᱭ ᱥᱟᱱᱟᱧ ᱠᱟᱱᱟ? ᱡᱮ ᱪᱮᱫ ᱠᱷᱟᱹᱛᱤᱨᱟᱜ ᱛᱮ ᱠᱚᱢᱚᱜ ᱠᱟᱱᱟ ᱠᱟᱨᱚᱱ, ᱤᱥᱠᱩᱞ ᱨᱮᱢ ᱧᱮᱞᱟ ᱚ ᱢᱟᱲᱟᱝ ᱫᱚᱠᱚ ᱰᱷᱮᱨ ᱜᱮᱠᱚ ᱛᱟᱦᱮᱸ ᱠᱟᱱ ᱛᱟᱦᱮᱸᱫ ᱢᱮᱱᱠᱷᱟᱱ ᱱᱚᱜᱼᱚᱭ ᱠᱤᱪᱷᱩ ᱫᱤᱱ ᱦᱩᱭᱩᱜ ᱠᱟᱱᱟ, ᱤᱱᱟᱹᱜ ᱫᱚᱥ ᱵᱟᱨᱚ ᱥᱟᱞ ᱠᱷᱚᱱ ᱩᱱ ᱠᱷᱚᱱ ᱫᱚ ᱠᱚᱲᱟ ᱜᱤᱫᱽᱨᱟᱹ ᱦᱟᱸᱜ ᱡᱟᱦᱟᱸ ᱥᱮᱪᱮᱫ ᱨᱮᱭᱟᱝ ᱤᱭᱟᱹ ᱢᱮᱱᱟᱜᱼᱟ ᱨᱮᱥᱤᱭᱳ ᱢᱮᱱᱟᱜᱼᱟ ᱚᱱᱟᱨᱮ ᱠᱟᱹᱴᱤᱡ ᱠᱚ ᱠᱚᱢᱚᱜ ᱠᱟᱱᱟ ᱠᱚᱲᱟ ᱜᱤᱫᱽᱨᱟᱹ᱾ ᱪᱮᱫ ᱪᱮᱫ ᱠᱷᱟᱹᱛᱤᱨ ᱛᱮᱠᱚ ᱠᱚᱢᱚᱜ ᱠᱟᱱᱟ ᱚᱱᱟᱨᱮ ᱠᱟᱹᱴᱤᱡ ᱤᱧ ᱵᱟᱰᱟᱭ ᱥᱟᱱᱟᱧ ᱠᱟᱱᱟ ᱱᱚᱣᱟᱨᱮ᱾ ᱢᱟᱱᱮ ᱱᱚᱣᱟ ᱛᱟᱞᱟᱛᱮ ᱰᱤᱥᱠᱟᱥᱚᱱ ᱟᱹᱧ ᱠᱟᱱᱟ ᱡᱮ ᱪᱮᱫᱟᱜ ᱠᱚ ᱠᱚᱢᱚᱜ ᱠᱟᱱᱟ?
ᱦᱮᱸ ᱟᱹᱰᱤ ᱢᱚᱸᱡᱽ ᱠᱟᱛᱷᱟ ᱠᱚᱢ ᱫᱚᱦᱚ ᱠᱮᱫᱟ᱾ ᱟᱨ ᱱᱚᱣᱟ ᱡᱚᱠᱷᱚᱱ ᱮᱢ ᱧᱮᱞᱟ ᱡᱮ ᱜᱤᱫᱽᱨᱟᱹ ᱠᱚ ᱠᱚ ᱠᱚᱢᱚᱜ ᱠᱟᱱᱟ ᱚᱱᱟ ᱨᱮᱭᱟᱜ ᱨᱤᱡᱮᱱᱥ ᱮᱢ ᱢᱮᱱ ᱠᱮᱭᱟ ᱠᱟᱨᱚᱱ ᱫᱚ, ᱡᱮ ᱱᱚᱣᱟ ᱜᱮ ᱩᱱᱠᱩ ᱫᱚ ᱢᱤᱫᱴᱮᱱ ᱢᱳᱵᱟᱭᱤᱞ ᱨᱮᱠᱚ ᱵᱤᱡᱤ ᱠᱚ ᱠᱟᱱᱟ᱾ ᱟᱨ ᱤᱱᱟᱹᱠᱮ ᱵᱟᱫ ᱫᱚ ᱦᱟᱸᱜ ᱜᱟᱹᱭ ᱜᱩᱯᱤ ᱠᱟᱰᱟ ᱜᱩᱯᱤ ᱠᱚ ᱪᱟᱞᱟᱜ ᱠᱟᱱᱟ᱾ ᱟᱨ ᱚᱱᱟ ᱦᱚᱸ ᱢᱮᱱ ᱠᱮᱭᱟ ᱚᱱᱛᱮ ᱫᱚ ᱡᱚᱛᱚ ᱴᱟᱣᱟᱨ ᱢᱚᱸᱡᱽ ᱛᱮ ᱪᱟᱵᱟ ᱡᱟᱦᱟᱸ ᱥᱮᱫ ᱨᱮᱜᱮ ᱛᱚ ᱚᱱᱟ ᱴᱟᱣᱟᱨ ᱢᱚᱸᱡᱽ ᱥᱟᱵ ᱠᱷᱟᱹᱛᱤᱨ ᱛᱮᱜᱮ ᱚᱱᱛᱮ ᱨᱮᱠᱚ ᱪᱟᱞᱟᱜ ᱠᱟᱱᱟ ᱟᱨᱠᱚ ᱧᱮᱧᱮᱞᱫᱟ ᱢᱳᱵᱟᱭᱤᱞ ᱠᱚ᱾ ᱟᱨ ᱚᱱᱟ ᱨᱮᱦᱚᱸ ᱟᱨ ᱜᱮᱢ ᱠᱚ ᱜᱟᱛᱮᱜ ᱠᱟᱱᱟ ᱟᱹᱰᱤ ᱡᱟᱹᱥᱛᱤ ᱜᱤ᱾ ᱟᱨ ᱚᱱᱟ ᱦᱚᱸᱚᱢ ᱧᱮᱞ ᱠᱮᱭᱟ ᱤᱥᱠᱩᱞ ᱥᱮᱪᱮᱫ ᱠᱚ ᱪᱟᱞᱟᱜᱼᱟ ᱚᱱᱠᱟ ᱵᱟᱠᱚ ᱪᱟᱞᱟᱜ ᱠᱟᱱᱟ᱾ ᱟᱨ ᱤᱱᱟᱹ ᱠᱚ ᱡᱚᱠᱷᱚᱱ ᱦᱩᱭᱱᱟ ᱛᱚ ᱞᱟᱥᱴ ᱨᱮᱫᱚ ᱱᱚᱣᱟᱜᱤᱧ ᱢᱮᱱᱟ ᱡᱮ ᱚᱱᱟ ᱠᱚ ᱡᱚᱠᱷᱚᱱ ᱩᱱᱠᱩ ᱫᱚ ᱪᱟᱞᱟᱜ ᱵᱟᱝ ᱢᱚᱱᱮ ᱚᱱᱮᱡᱮ ᱩᱱᱠᱩ ᱫᱚ ᱟᱛᱳ ᱴᱚᱞᱟᱨᱮ ᱜᱤᱫᱽᱨᱟᱹᱭ ᱧᱮᱞᱮ ᱠᱟᱱᱟ ᱩᱱᱤ ᱵᱟᱭ ᱪᱟᱞᱟᱜ ᱠᱟᱱ ᱤᱧᱟᱹᱜ ᱵᱟᱹᱧ ᱪᱟᱞᱟᱜᱼᱟ, ᱩᱱᱤ ᱵᱟᱭ ᱪᱟᱞᱟᱜ ᱠᱟᱱ ᱩᱱᱤ ᱯᱷᱟᱞᱱᱟ ᱨᱮᱱ ᱠᱚᱲᱟ ᱵᱟᱭ ᱪᱟᱞᱟᱜ ᱠᱟᱱ, ᱩᱱᱤ ᱴᱩᱭᱞᱳ ᱵᱟᱭ ᱪᱟᱞᱟᱜ ᱠᱟᱱ ᱥᱮ ᱪᱤᱞᱤ ᱪᱚᱜᱼᱟ ᱚᱱᱠᱟᱜᱮ ᱩᱱᱤᱭ ᱞᱟᱹᱭ ᱮᱭᱟ᱾ ᱟᱫᱚ ᱩᱱᱤ ᱫᱚ ᱢᱮᱱᱟ ᱦᱟᱱᱤ ᱵᱟᱭ ᱪᱟᱞᱟᱜ ᱠᱟᱱ ᱦᱟᱹᱱᱤ ᱩᱱᱤ ᱫᱚ ᱢᱮᱱᱟ ᱦᱟᱱᱤ ᱵᱟᱭ ᱪᱟᱞᱟᱜ ᱠᱟᱱ᱾ ᱟᱫᱚ ᱚᱱᱮ ᱚᱱᱟ ᱦᱚᱸ ᱢᱤᱫᱴᱮᱱ ᱨᱤᱡᱮᱱ ᱮᱢ ᱞᱟᱹᱭ ᱫᱟᱲᱮᱭᱟᱜᱼᱟ᱾ ᱟᱨ ᱤᱱᱠᱷᱟᱱ ᱜᱮ ᱡᱚᱠᱷᱚᱱ ᱜᱤᱫᱽᱨᱟᱹᱭ ᱞᱟᱹᱴᱩᱜᱼᱟ, ᱯᱩᱨᱟᱹᱣ ᱞᱟᱹᱴᱩᱜᱼᱟ ᱛᱟᱦᱞᱮ ᱫᱚ ᱩᱱᱤ ᱫᱚ ᱯᱟᱲᱦᱟᱜ ᱫᱚ ᱵᱟᱝ ᱪᱟᱞᱟᱜ ᱢᱚᱱᱮᱭᱟ᱾ ᱩᱱᱤ ᱢᱮᱱᱟ ᱠᱟᱹᱴᱤᱡ ᱨᱮ ᱵᱟᱧ ᱪᱟ ᱱᱤᱛᱚᱜ ᱫᱚ ᱪᱮᱫ ᱤᱧ ᱪᱤᱠᱟᱭᱟ ᱚᱱᱮ ᱚᱱᱠᱟᱱ ᱥᱚᱢᱚᱭ ᱦᱤᱡᱩᱜ ᱠᱟᱱᱟ ᱛᱚ ᱟᱢ ᱥᱮᱫ ᱠᱷᱚᱱ ᱜᱮ ᱱᱚᱣᱟ ᱦᱟᱸᱜ ᱞᱟᱹᱭᱢᱮ ᱟᱨ
ᱵᱟᱝ ᱱᱚᱣᱟ ᱫᱚᱧ ᱞᱟᱹᱭᱟ ᱵᱟᱝᱜᱮ ᱚᱱᱟ ᱠᱟᱛᱷᱟ ᱫᱚ ᱵᱟᱝ ᱠᱟᱱᱟ ᱡᱮ ᱯᱷᱳᱱ ᱨᱮᱜᱮ ᱮ ᱠᱚ ᱥᱟᱨᱟᱫᱤᱱ ᱠᱚ ᱵᱮᱥᱚᱜ ᱠᱟᱱᱟ ᱱᱤᱛᱳᱜ ᱢᱟ ᱰᱟᱹᱝᱨᱤ ᱠᱟᱰᱟ ᱦᱚᱸᱛᱚ ᱠᱷᱩᱵ ᱠᱚᱢ ᱟᱠᱟᱱᱟ ᱟᱹᱛᱩ ᱚᱲᱟᱜ ᱨᱮ ᱟᱢ ᱡᱩᱫᱤᱢ ᱧᱮᱞᱟ ᱮᱱᱠᱷᱟᱱ ᱩᱱᱟᱹᱜ ᱰᱟᱹᱝᱨᱤ ᱠᱟᱰᱟ ᱵᱟᱝ ᱦᱚᱛᱮ ᱛᱮᱜᱮ ᱛᱚ ᱱᱤᱛᱚᱝ ᱫᱚ ᱥᱚᱢᱚᱭ ᱨᱮ ᱪᱟᱥ ᱵᱟᱝ ᱦᱩᱭᱩᱜ ᱠᱟᱱᱟ ᱪᱮᱫᱟᱜ ᱞᱟᱹᱭ ᱢᱮᱥᱮ ᱞᱟᱦᱟ ᱫᱚ ᱰᱟᱹᱝᱨᱤ ᱠᱟᱰᱟ ᱠᱚ ᱛᱟᱦᱮᱱ ᱠᱟᱱ ᱛᱟᱦᱮᱸᱱ ᱥᱚᱢᱚᱭ ᱨᱮᱠᱚ ᱥᱤᱭᱳᱜ ᱠᱟᱱ ᱛᱟᱦᱮᱸᱫ ᱪᱟᱥ ᱵᱟᱥ ᱦᱩᱭᱩᱜ ᱠᱟᱱ ᱛᱟᱦᱮᱸᱫ᱾ ᱢᱮᱱᱠᱷᱟᱱ ᱱᱤᱛᱚᱝ ᱫᱚ ᱧᱮᱞᱟᱢ ᱚᱱᱟ ᱴᱨᱟᱠᱴᱟᱨ ᱠᱚᱛᱮ ᱜᱮᱠᱚ ᱥᱤᱭᱚᱜ ᱠᱟᱱᱟ ᱡᱟᱦᱟᱸ ᱢᱟᱱᱮ ᱰᱟᱝᱨᱤ ᱠᱟᱰᱟ ᱵᱟᱝ ᱦᱚᱛᱮ ᱛᱮ, ᱵᱟᱠᱚ ᱢᱟᱱᱮ ᱥᱚᱢᱚᱭᱨᱮ ᱪᱟᱥ ᱦᱚᱸ ᱠᱷᱩᱵ ᱠᱚᱢ ᱦᱩᱭᱩᱜ ᱠᱟᱱᱟ᱾ ᱢᱟᱱᱮ ᱪᱟᱥ ᱫᱚᱠᱚ ᱪᱟᱥᱮᱫ ᱟᱫᱚ ᱚᱱᱟ ᱦᱩᱲᱩ ᱛᱟᱨ ᱢᱟᱱᱮ ᱞᱚᱜᱚᱱ ᱞᱚᱜᱚᱱ ᱡᱮ ᱤᱭᱟᱹ ᱟᱠᱚ ᱨᱚᱦᱚᱭ ᱚᱱᱟ ᱮᱨ ᱟᱯᱷᱚᱨ ᱚᱱᱟ ᱞᱟᱦᱟᱛᱮ ᱡᱟᱦᱟᱸ ᱮᱨ ᱛᱟᱦᱮᱸ ᱠᱟᱱᱟ ᱦᱩᱲᱩ ᱠᱚ ᱩᱱᱫᱚ ᱵᱟᱠᱚ ᱠᱚ ᱮᱨᱮᱫᱼᱟ ᱱᱮᱛᱟᱨ ᱫᱚ ᱥᱩᱫᱷᱩ ᱨᱚᱦᱚᱭ ᱥᱩᱢᱩᱝ ᱜᱮ ᱠᱚ ᱨᱚᱦᱚᱭ ᱮᱜᱼᱟ᱾ ᱨᱚᱦᱚᱭ ᱞᱮᱠᱷᱟᱡ ᱫᱚ ᱚᱱᱟ ᱤᱭᱟᱹᱭᱟ ᱠᱚ, ᱛᱚᱞᱟ ᱠᱚ ᱟᱯᱷᱚᱨᱟ, ᱟᱯᱷᱚᱨ ᱠᱟᱛᱮᱜ ᱟ ᱞᱚᱜᱚᱱ ᱚᱱᱟ ᱫᱚ ᱦᱟᱨᱟᱜᱼᱟ ᱦᱟᱨᱟ ᱠᱟᱛᱮᱫ ᱛᱟᱭᱱᱚᱢ ᱨᱚᱦᱚᱭ ᱟᱠᱚ᱾ ᱚᱱᱟ ᱥᱮᱫ ᱛᱮᱦᱚᱸ ᱡᱩᱫᱤ ᱟᱢᱮᱢ ᱧᱮᱞᱟ ᱡᱮ ᱫᱚᱢᱮᱜᱮ ᱩᱱᱠᱩ ᱜᱤᱫᱽᱨᱟᱹ ᱰᱟᱹᱝᱨᱤ ᱠᱟᱰᱟ ᱠᱚ ᱜᱩᱯᱤᱭᱮᱫ ᱠᱚᱣᱟ ᱩᱠᱩᱨ ᱵᱟᱝ ᱜᱮᱛᱚ ᱠᱚ ᱜᱩᱯᱤᱭᱮᱫ ᱠᱚᱣᱟ ᱚᱱᱠᱟ ᱫᱚ᱾ ᱵᱟᱪᱩᱜ ᱠᱚᱣᱟ ᱛᱚ᱾
ᱟᱨ ᱟᱞᱮᱥᱮᱫ ᱡᱚᱠᱷᱚᱱ ᱮᱢ ᱧᱮᱞᱟ ᱛᱚ ᱟᱞᱮᱥᱮᱫ ᱫᱚ ᱩᱱᱠᱩ ᱡᱚᱛᱚ ᱜᱮ ᱢᱮᱱᱟᱜ ᱢᱮᱱᱟᱜ ᱠᱚᱣᱟ ᱰᱟᱹᱝᱨᱤ ᱦᱚᱸ ᱢᱮᱱᱟᱜ ᱠᱚᱣᱟ ᱠᱟᱰᱟ ᱠᱟ ᱦᱚᱸ ᱢᱮᱱᱟᱜ ᱠᱚᱣᱟ ᱟᱨ ᱜᱩᱯᱤ ᱵᱟᱲᱟ ᱠᱚᱜᱮᱭᱟ ᱠᱚ ᱟᱨ ᱟᱨ ᱱᱟᱦᱮᱞ ᱱᱟᱦᱮᱞ ᱛᱮᱦᱚᱸ ᱠᱩ ᱥᱤᱭᱮᱜ ᱜᱮᱭᱟ ᱟᱞᱮ ᱥᱮ ᱫᱚ ᱛᱚ ᱥᱤᱭᱳ ᱨᱮ ᱡᱚᱠᱷᱚᱱ ᱮᱢ ᱜᱟᱞᱢᱟᱨᱟ ᱪᱟᱥ ᱟᱞᱮᱥᱮᱫ ᱢᱟ ᱡᱚᱛ ᱡᱟᱢ ᱵᱟᱭ ᱠᱟᱴᱚᱵ ᱞᱮᱠᱟ ᱚᱱᱟ ᱥᱤᱵ ᱠᱟᱹᱴᱩᱵ ᱞᱮᱠᱟ ᱫᱚ ᱡᱟᱱᱟᱢᱚᱜ ᱠᱟᱱᱟ ᱟᱫᱚ ᱡᱚᱛᱚᱣᱟᱜ ᱜᱮ ᱦᱟᱸᱜ ᱢᱮᱱ ᱠᱮᱭᱟ ᱥᱮᱫᱟᱭ ᱞᱮᱠᱟᱜᱮ ᱡᱚᱛᱚ ᱜᱤᱫᱽᱨᱟᱹ ᱠᱚᱫᱚ ᱦᱟᱸᱜ ᱚᱱᱟᱜ ᱫᱚ ᱚᱞᱚᱜ ᱯᱟᱲᱦᱟᱜ ᱫᱚ ᱵᱟᱠᱚ ᱪᱟᱞᱟᱜ ᱠᱟᱱᱟ ᱥᱟᱨᱠᱟᱨᱤ ᱤᱥᱠᱩᱞ ᱜᱮᱠᱚ ᱪᱟᱞᱟᱣ ᱵᱟᱲᱟᱜ ᱠᱟᱱᱟ ᱟᱫᱚ ᱟᱯᱮ ᱥᱮᱫ ᱪᱮᱫ ᱞᱮᱠᱟ ᱵᱚᱞᱮ ᱦᱤᱥᱟ. ᱵ ᱛᱤᱧ ᱨᱚᱲ ᱫᱟ
ᱵᱟᱝ ᱟᱫ ᱫᱚ ᱚᱱᱠᱟ ᱫᱚ ᱵᱟᱠᱚ ᱟᱫ ᱟᱠᱟᱱᱟ ᱢᱮᱱᱠᱷᱟᱱ ᱠᱚᱢ ᱟᱥᱩᱞ ᱠᱚ ᱪᱮᱫᱟᱜ ᱱᱤᱛᱩᱝ ᱫᱚ ᱦᱚᱲ ᱴᱷᱮᱱ ᱥᱚᱢᱚᱭ ᱵᱟᱪᱩᱜ ᱟᱱᱟ ᱚᱱᱮ ᱡᱮ ᱠᱚᱲᱟ ᱜᱤᱫᱽᱨᱟᱹ ᱵᱟᱹᱪᱩᱜ ᱠᱚᱣᱟ ᱚᱱᱠᱟ ᱢᱟᱱᱮ ᱠᱟᱹᱢᱤ ᱠᱟᱱᱟ ᱠᱚ ᱫᱚᱢᱮ ᱵᱟᱡᱟᱨ ᱠᱚᱨᱮ ᱠᱟᱹᱢᱤ ᱠᱚ ᱪᱟᱞᱟᱜ ᱠᱟᱱᱟ ᱥᱮ ᱦᱟᱱᱮ ᱜᱩᱡᱽᱨᱟᱴ ᱦᱟᱭᱫᱨᱟᱵᱟᱫᱽ ᱫᱚᱢᱮ ᱠᱚ ᱪᱟᱞᱟᱜ ᱠᱟᱱᱠᱷᱟᱱ ᱚᱠᱚᱭ ᱧᱮᱞ ᱠᱚᱣᱟᱭ ᱚᱱᱟ ᱠᱷᱟᱹᱛᱤᱨ ᱛᱮ ᱩᱱᱠᱩ ᱰᱟᱹᱝᱨᱤ ᱠᱟᱰᱟ ᱫᱚ ᱠᱷᱩᱵ ᱠᱚᱢ ᱜᱮᱠᱚ ᱫᱚᱦᱚᱭᱮᱫ ᱠᱚᱣᱟ ᱟᱨ ᱩᱱᱠᱩ ᱠᱚ ᱫᱚᱦᱚ ᱞᱮᱱᱠᱷᱟᱱ ᱫᱚ ᱢᱤᱫ ᱦᱚᱲ ᱛᱚ ᱜᱩᱯᱤ ᱦᱩᱭᱩᱜ-ᱟ ᱛᱚ ᱮᱱᱠᱷᱟᱱ ᱩᱱᱤ ᱡᱩᱫᱤ ᱜᱩᱯᱤ ᱨᱮ ᱚᱲᱟᱜ ᱨᱮ ᱛᱟᱦᱮᱱᱟ ᱮᱱᱠᱷᱟᱱ ᱯᱩᱭᱥᱟᱹ ᱪᱤᱠᱟᱹᱛᱮ ᱢᱟᱱᱮ ᱵᱟᱭ ᱵᱟᱦᱨᱮ ᱵᱟᱭ ᱠᱟᱹᱢᱤ ᱠᱷᱟᱱ ᱫᱚ ᱪᱤᱠᱟᱹᱛᱮ ᱯᱩᱭᱥᱟᱹ ᱦᱤᱡᱩᱜ-ᱟ ᱚᱲᱟᱜ ᱥᱚᱝᱥᱟᱨ ᱪᱟᱞᱟᱜ-ᱟ ᱪᱤᱠᱟᱹᱛᱮ ᱚᱱᱟ ᱠᱷᱟᱹᱛᱤᱨ ᱛᱮ ᱩᱱᱤ ᱰᱟᱝᱨᱤ ᱠᱟᱰᱟ ᱫᱚ ᱠᱷᱩᱵ ᱢᱮᱱᱟᱜ ᱠᱚᱣᱟ ᱱᱤᱭᱚᱢ ᱞᱮᱠᱟᱛᱮ ᱢᱮᱱᱠᱷᱟᱱ ᱠᱷᱩᱵ ᱠᱚᱢ ᱢᱮᱱᱟᱜ ᱠᱚᱣᱟ ᱚᱱᱟ ᱰᱟᱹᱝᱨᱤ ᱠᱟᱴᱟ ᱚᱱᱟ ᱠᱚᱢ ᱠᱷᱟᱹᱛᱤᱨᱟᱜ ᱛᱮ ᱱᱤᱛᱚᱝ ᱫᱚ ᱥᱚᱦᱨᱟᱭ ᱨᱮ ᱰᱟᱹᱝᱨᱤ ᱠᱚᱢ ᱠᱚ ᱠᱷᱩᱱᱴᱟᱹᱜ ᱠᱟᱱᱟ ᱞᱟᱦᱟ ᱛᱮᱫᱚ ᱫᱚᱢᱮ ᱨᱟᱹᱥᱠᱟᱹ ᱵᱩᱡᱷᱟᱹᱜ ᱛᱟᱦᱮᱸᱫ ᱡᱚᱠᱷᱚᱱ ᱜᱮ ᱥᱚᱦᱨᱟᱭ ᱦᱤᱡᱩᱜ-ᱟ ᱢᱟᱱᱮ ᱮᱱᱮᱡ ᱥᱮᱨᱮᱧ ᱫᱚ ᱚ ᱦᱩᱭᱩᱜ ᱜᱮᱭᱟ ᱢᱮᱱᱠᱷᱟᱱ ᱮᱱᱛᱮ ᱨᱮᱦᱚᱸ ᱢᱟᱱᱮ ᱟᱞᱮ ᱥᱮᱫ ᱫᱚ ᱰᱟᱹᱝᱨᱤ ᱠᱷᱩᱱᱴᱟᱹᱣ ᱠᱚᱣᱟ ᱚᱱᱟ ᱰᱟᱹᱝᱨᱤ ᱠᱷᱩᱱᱴᱟᱹᱣ ᱱᱮᱛᱟᱨ ᱠᱷᱩᱵ ᱠᱚᱢ ᱦᱩᱭᱩᱜ ᱠᱟᱱᱟ ᱟᱯᱮ ᱥᱮᱫ ᱫᱚ ᱪᱮᱫ ᱞᱮᱠᱟ ᱥᱟᱱᱛᱟᱲ ᱯᱟᱨᱜᱟᱱᱟ ᱰᱟᱹᱝᱨᱤ ᱠᱷᱩᱱ
ᱦᱮᱸ ᱰᱟᱝᱨᱤ ᱠᱷᱩᱱᱴᱟᱹᱣ ᱦᱩᱭᱩᱜ ᱜᱮᱭᱟ ᱥᱚᱦᱨᱟᱭ ᱨᱮ ᱟᱨ ᱟᱞᱮ ᱡᱚᱠᱷᱚᱱ ᱚᱠᱟᱴᱟᱜ ᱴᱚᱞᱟ ᱨᱮ ᱢᱮᱱᱟᱜ ᱞᱮᱭᱟ ᱥᱮ ᱚᱠᱟᱴᱟᱜ ᱟᱛᱳ ᱨᱮ ᱢᱮᱱᱟᱜ ᱞᱮᱭᱟ ᱟᱞᱮ ᱟᱹᱛᱩ ᱨᱮᱫᱚ ᱦᱟᱜ ᱫᱚ ᱰᱟᱹᱝᱨᱤ ᱠᱷᱩᱱᱴᱟᱹᱣ ᱠᱚᱫᱚ ᱵᱟᱝᱜᱮ ᱦᱩᱭᱩᱜ-ᱟ ᱟᱫᱚ ᱮᱱᱦᱚᱸ ᱱᱤᱭᱚᱢ ᱚᱱᱠᱟ ᱫᱚᱠᱚ ᱤᱭᱟᱹᱭ ᱜᱮᱭᱟ ᱯᱩᱨᱟᱹᱣᱠᱟᱜ ᱜᱮ ᱜᱚᱰ ᱠᱚ ᱦᱤᱡᱩᱜ-ᱟ ᱡᱚᱛᱚᱣᱟᱜ ᱜᱮ ᱦᱩᱭᱩᱜ-ᱟ ᱟᱨ ᱟᱞᱮ ᱟᱹᱛᱩ ᱟᱰᱮ ᱯᱟᱥᱮ ᱨᱮ ᱛᱤᱱᱟᱹᱜ ᱟᱹᱛᱩ ᱢᱮᱱᱟᱜ-ᱟ ᱢᱮᱱᱠᱟᱷᱟᱱ ᱚᱱᱟ ᱛᱷᱚᱲᱟ ᱫᱚ ᱦᱟᱸᱜ ᱱᱚᱱᱛᱮ ᱫᱚ ᱢᱮᱱ ᱜᱮᱭᱟ ᱜᱷᱟᱴᱟ ᱜᱷᱩᱴᱩ ᱧᱚᱜ ᱜᱮᱭᱟ ᱟᱨ ᱛᱷᱚᱲᱟ ᱫᱚ ᱦᱟᱸᱜ ᱚᱱᱛᱮ ᱫᱚ ᱛᱷᱚᱲᱟ ᱵᱩᱨᱩ ᱫᱤᱥᱚᱢ ᱧᱚᱜ ᱠᱟᱱᱟ ᱛᱚ ᱚᱱᱛᱮ ᱫᱚ ᱦᱟᱸᱜ ᱡᱚᱛᱚᱣᱟᱜ ᱜᱮ ᱦᱩᱭᱩᱜ-ᱟ ᱰᱟᱝᱨᱟ ᱠᱚᱠᱚ ᱠᱷᱩᱱᱴᱟᱹᱣ ᱠᱚᱣᱟ ᱛᱟᱞᱟ ᱠᱩᱞᱦᱤ ᱨᱮ ᱟᱨ ᱡᱟ ᱱᱤᱭᱚᱢ ᱠᱟᱱᱟ ᱛᱤᱱᱟᱹᱜ ᱚᱱᱟ ᱥᱚᱦᱨᱟᱭ ᱨᱮᱭᱟᱜ ᱡᱟ ᱱᱤᱭᱚᱢ ᱢᱮᱱᱟᱜ ᱟᱠᱟᱫᱟ ᱡᱚᱛᱚᱣᱟᱜ ᱜᱮ ᱠᱚᱨᱟᱣ ᱜᱮᱭᱟ ᱟᱨ ᱟᱹᱰᱤ ᱢᱚᱸᱡᱽ ᱜᱮ ᱵᱩᱡᱷᱟᱹᱜ-ᱟ ᱤᱧ ᱪᱟᱞᱟᱣ ᱵᱟᱲᱟᱣ ᱟᱠᱟᱱᱟ ᱯᱮᱲᱟ ᱚᱲᱟᱜ ᱠᱚ ᱛᱚ ᱪᱟᱞᱟᱣ ᱵᱟᱲᱟᱭ ᱨᱮ ᱫᱟᱬᱟ ᱵᱟᱲᱟᱭ ᱠᱚᱨᱮ ᱠᱩᱦᱞᱤ ᱠᱚᱦᱚᱸ ᱱᱮᱛᱟᱨ ᱠᱟᱛᱮ ᱢᱟᱠᱚ ᱥᱟᱡᱟᱣ ᱠᱚ ᱥᱟᱯᱲᱟᱣ ᱠᱩᱦᱞᱤ ᱠᱚ ᱟᱞᱮ ᱥᱮᱫ ᱫᱚ ᱚᱱᱟ ᱵᱟᱦᱟ ᱠᱚ ᱧᱟᱢᱚᱜ ᱠᱟᱱᱟ ᱦᱟᱸᱜ ᱚᱱᱟ ᱫᱚ ᱯᱩᱨᱟᱹ ᱠᱚ ᱴᱟᱸᱜᱟᱣ ᱠᱟᱜ-ᱟ ᱟᱨ ᱟᱹᱰᱤ ᱨᱟᱹᱥᱠᱟᱹ ᱜᱮ ᱵᱩᱡᱷᱟᱹᱜ-ᱟ ᱫᱟᱬᱟ ᱵᱟᱲᱟ ᱨᱮ ᱟᱫᱚ ᱜᱟᱹᱰᱤ ᱠᱚᱛᱮ ᱦᱚᱸ ᱩᱱ ᱥᱚᱢᱚᱭ ᱫᱚ ᱵᱟᱠᱚ ᱯᱟᱨᱚᱢ ᱦᱚᱪᱣᱟᱜ-ᱟ ᱠᱩᱦᱞᱤ ᱠᱚ ᱟᱨ ᱠᱷᱟᱱ ᱫᱚ ᱵᱟᱦᱟ ᱠᱚ ᱵᱟᱹᱲᱤᱡᱚᱜ-ᱟ ᱟᱫᱚ ᱚᱱᱟ ᱠᱷᱩᱱᱴᱟᱹᱣ ᱫᱚᱹᱨ ᱨᱮᱫᱚ ᱦᱟᱸᱜ ᱟᱞᱮ ᱠᱚᱢ ᱠᱩᱦᱞᱤ ᱠᱤᱫᱤᱜ ᱛᱚ ᱟᱞᱮ ᱥᱮᱫ ᱫᱚ ᱦᱟᱸᱜ ᱱᱤᱛᱚᱜ ᱦᱚᱸᱠᱚ ᱠᱷᱩᱱᱴᱟᱹᱣᱮᱫ ᱠᱚᱜ ᱜᱮᱭᱟ ᱚᱱᱟ ᱟᱰᱮᱯᱟᱥᱮ ᱟᱛᱳ ᱨᱮ ᱟᱫᱚ ᱡᱚᱛᱚᱣᱟᱜ ᱜᱟᱹᱰᱤ ᱱᱟᱯᱟᱭ ᱱᱟᱯᱟᱭ ᱜᱮ ᱦᱩᱭᱩᱜ ᱠᱟᱱᱟ ᱟᱯᱮ ᱥᱮᱫ ᱜᱮ
ᱚᱸᱻ ᱵᱟ ᱟᱞᱮ ᱥᱮᱫ ᱦᱚᱸ ᱢᱮᱱᱠᱷᱟᱱ ᱠᱷᱩᱱᱴᱟᱹᱣ ᱠᱟᱹᱴᱤᱡ ᱠᱚᱢ ᱦᱩᱭ ᱠᱟᱱᱟ ᱠᱟᱨᱚᱱ ᱱᱚᱝᱠᱟ ᱤᱧ ᱡᱟᱦᱟᱧ ᱞᱟᱹᱭ ᱠᱮᱜ-ᱟ ᱰᱟᱹᱝᱨᱤ ᱠᱚ ᱠᱟᱹᱴᱤᱡ ᱠᱚᱢ ᱠᱚ ᱫᱚᱦᱚᱭᱮᱫ ᱠᱚᱣᱟ ᱡᱟᱦᱟᱸ ᱡᱚᱱᱱᱮ ᱚᱱᱟ ᱟᱨ ᱡᱟᱹᱥᱛᱤ ᱠᱟᱛᱮ ᱫᱚ ᱚᱱᱟ ᱨᱟᱥᱛᱟ ᱠᱚ ᱯᱤᱪ ᱮᱜ-ᱟ ᱠᱚ ᱛᱚ ᱚᱱᱟ ᱠᱷᱟᱹᱛᱤᱨ ᱛᱮ ᱚᱱᱟ ᱦᱚᱸ ᱵᱟᱝ ᱦᱩᱭᱩᱜ ᱠᱟᱱᱟ ᱢᱟᱱᱮ ᱨᱟᱥᱛᱟ ᱠᱚ ᱰᱷᱟᱹᱞᱟᱹᱭ ᱰᱷᱟᱹᱞᱟᱹᱭ ᱨᱟᱥᱛᱟ ᱨᱮᱫᱚ ᱪᱤᱠᱟᱹᱛᱮ ᱚᱠᱟᱨᱮ ᱠᱷᱩᱱᱴᱤᱢ ᱵᱤᱫ ᱛᱮ ᱚᱠᱟᱨᱮᱢ ᱮᱭᱟᱹ ᱟᱯᱮᱥᱮᱫ ᱫᱚ ᱵᱚᱞᱮ ᱨᱟᱥᱛᱟ ᱠᱚᱫᱚ ᱵᱟᱝ ᱯᱤᱪ ᱛᱮ
ᱦᱮᱸ ᱯᱤᱪ ᱜᱮᱭᱟ ᱟᱫᱚ ᱥᱟᱭᱤᱰ ᱨᱮ ᱡᱟᱭᱜᱟ ᱠᱚ ᱢᱮᱱᱟᱜ ᱵᱟᱲᱟ ᱟᱠᱟᱫ ᱜᱮᱭᱟ ᱡᱮ ᱛᱷᱚᱲᱟ ᱰᱟᱦᱟᱨ ᱟᱲᱮ ᱨᱮ ᱱᱚᱣᱟ ᱫᱚ ᱵᱟᱝ ᱠᱟᱱᱟ ᱮᱠᱟᱞᱜᱮ ᱰᱟᱦᱟᱨ ᱨᱮᱜᱮ ᱛᱷᱚᱲᱟ ᱥᱟᱭᱤᱰ ᱨᱮ ᱢᱮᱱ ᱠᱮᱭᱟᱢ ᱡᱮᱢᱚᱱ ᱦᱤᱡᱩᱜ ᱪᱟᱞᱟᱜ ᱦᱚᱲ ᱫᱚᱠᱚ ᱧᱮᱞ ᱧᱟᱢᱮ ᱛᱚ ᱚᱱᱮ ᱚᱱᱠᱟᱱ ᱡᱟᱭᱜᱟ ᱨᱮᱠᱚ ᱤᱭᱟᱹ ᱮᱥᱮᱫ ᱫᱟ
ᱟᱨ ᱟᱞᱮ ᱥᱮᱫ ᱫᱚ ᱚᱱᱟ ᱟᱹᱛᱩ ᱨᱮ ᱰᱟᱹᱝᱨᱤ ᱠᱷᱩᱱᱴᱟᱹᱣ ᱢᱟ ᱢᱮᱱᱟᱜ ᱜᱮ ᱟᱨᱚ ᱢᱤᱫᱴᱟᱝ ᱫᱮᱥ ᱵᱟᱸᱫᱱᱟ ᱢᱟᱱᱮ ᱚᱱᱟ ᱚᱱᱟ ᱟᱹᱛᱩ ᱨᱮ ᱡᱟᱦᱟᱸ ᱟᱛᱳ ᱨᱮᱠᱚ ᱱᱮᱰᱟ ᱜᱚᱰᱟ ᱠᱟᱜᱼᱟ ᱢᱟᱲᱟᱝ ᱠᱷᱚᱱ ᱜᱮ ᱠᱚ ᱰᱟᱹᱝᱨᱤ ᱠᱚ ᱠᱷᱩᱱᱴᱟᱹᱣ ᱠᱚᱣᱟ ᱟᱫᱚ ᱩᱱ ᱫᱚ ᱵᱚᱞ ᱜᱚᱰᱟ ᱨᱮ ᱡᱟᱦᱟᱸᱨᱮ ᱵᱚᱞ ᱠᱚ ᱜᱟᱛᱮ ᱛᱚᱭᱟ ᱚᱸᱰᱮ ᱠᱚ ᱠᱷᱩᱱᱴᱟᱹᱣ ᱠᱚᱣᱟ ᱟᱹᱰᱤ ᱜᱟᱱ ᱰᱟᱹᱝᱨᱤ ᱠᱚ ᱟᱹᱜᱩ ᱠᱚᱣᱟ ᱾ ᱰᱟᱹᱝᱨᱤ ᱠᱟᱰᱟ ᱢᱟᱨᱟᱝ ᱢᱟᱨᱟᱝ ᱞᱟᱹᱴᱩ ᱞᱟᱹᱴᱩ ᱰᱟᱹᱝᱨᱤ ᱠᱚ ᱟᱹᱜᱩ ᱠᱚᱣᱟ ᱾ ᱟᱫᱚ ᱚᱸᱰᱮ ᱠᱚ ᱫᱚᱦᱚᱭᱟ ᱥᱤᱨᱯᱟᱹ ᱠᱚ ᱫᱚᱦᱚᱭᱟ ᱾ ᱡᱟᱦᱟᱸᱭ ᱰᱟᱝᱨᱤ ᱡᱟᱦᱟᱸᱭ ᱡᱚᱛᱚᱠᱷᱚᱱ ᱢᱚᱸᱡᱽ ᱮ ᱨᱚᱜ ᱫᱟᱲᱮᱭᱟᱜᱼᱟ ᱾ ᱟᱜ ᱩᱱᱤ ᱰᱟᱝᱨᱤ ᱚᱱᱟ ᱥᱤᱨᱯᱟᱹ ᱧᱟᱢᱟ ᱟᱨ ᱩᱱᱤ ᱡᱟᱦᱟᱸᱭ ᱛᱚᱞ ᱠᱟᱭᱟᱭ ᱚᱱᱟᱨᱮ ᱩᱱᱤ ᱦᱚᱸ ᱥᱤᱨᱯᱟᱹᱭ ᱧᱟᱢᱟ ᱟᱫᱚ ᱵᱮᱥ ᱵᱷᱟᱹᱜᱤ ᱵᱷᱟᱹᱜᱤ ᱜᱮ ᱥᱤᱨᱯᱟᱹ ᱠᱚᱦᱚᱸ ᱠᱚ ᱫᱚᱦᱚ ᱠᱟᱜᱼᱟ ᱚᱱᱟ ᱨᱮ ᱫᱚ ᱟᱹᱰᱤ ᱢᱚᱸᱡᱽ ᱵᱩᱡᱷᱟᱹᱜᱼᱟ ᱢᱮᱜ ᱯᱟᱨᱟᱵᱽ ᱢᱟᱱᱮ ᱥᱨᱚᱦᱟᱭ ᱯᱟᱨᱟᱵᱽ ᱞᱮᱠᱟᱜᱮ ᱵᱩᱡᱷᱟᱹᱜᱼᱟ ᱚᱸᱰᱮ ᱟᱨ ᱚᱱᱟ ᱴᱟᱺᱰᱤ ᱦᱚᱸ ᱟᱹᱰᱤ ᱪᱮᱦᱨᱟ ᱫᱷᱟᱨᱮ ᱫᱷᱟᱨᱮᱛᱮ ᱾ ᱚᱱᱟ ᱥᱟᱡᱟᱣ ᱠᱟᱜᱼᱟ ᱠᱚ ᱵᱟᱦᱟ ᱠᱚᱛᱮ
ᱦᱮᱸ ᱟᱹᱰᱤ ᱢᱚᱸᱡᱽ ᱠᱟᱛᱷᱟᱢ ᱞᱟᱹᱭ ᱠᱮᱫᱟ᱾
ᱠᱮᱴᱮᱡ ᱥᱮᱫ ᱤᱭᱟᱹ ᱟᱯᱮ ᱥᱮᱫ ᱫᱚ ᱦᱩᱭᱩᱜᱼᱟ ᱥᱮ ᱵᱟᱝ
ᱦᱮᱸ ᱟᱞᱮᱥᱮᱜ ᱡᱚᱠᱷᱚᱱᱤᱧ ᱧᱮᱞᱟ ᱛᱚ ᱚᱱᱟ ᱠᱚᱦᱚᱸ ᱦᱩᱭᱩᱜ ᱜᱮᱭᱟ ᱪᱮᱫ ᱠᱚᱪᱚ ᱟᱨ ᱢᱤᱫᱴᱮᱱ ᱠᱟᱛᱷᱟ ᱤᱧᱫᱚ ᱟᱹᱰᱤ ᱢᱚᱡᱤᱧ ᱟᱹᱭᱠᱟᱹᱣᱟ ᱟᱞᱮ ᱟᱹᱛᱩ ᱨᱮᱫᱚ ᱥᱩᱠᱩᱫᱟ ᱟᱞᱮ ᱟᱛᱳ ᱨᱮ ᱦᱩᱭᱩᱜᱼᱟ ᱡᱮ ᱾ ᱵᱤᱡᱷᱟ ᱯᱚᱨᱚᱵᱽ ᱚᱱᱟ ᱦᱤᱞᱚᱜ ᱠᱟᱱᱟ ᱢᱮᱱᱠᱷᱟᱱ ᱥᱟᱠᱨᱟᱛ ᱥᱟᱶᱛᱮ ᱦᱟᱸᱜ ᱦᱩᱭᱩᱜᱼᱟ ᱚᱱᱟ ᱫᱚ ᱾ ᱛᱚ ᱚᱱᱟ ᱵᱮᱡᱷᱟᱨ ᱫᱚ ᱦᱟᱸᱜ ᱵᱚᱞᱮ ᱟᱹᱰᱤ ᱢᱚᱛᱞᱚᱵ ᱟᱭᱢᱟ ᱞᱮᱠᱟ ᱚᱱᱠᱟᱱ ᱥᱯᱳᱨᱴᱥ ᱠᱚᱞᱮ ᱟᱲᱟᱜᱟ ᱟᱨ ᱢᱮᱱ ᱠᱮᱭᱟᱢ ᱚᱠᱚᱭ ᱮ ᱡᱚᱥᱟ ᱩᱱᱤ ᱫᱚ ᱪᱟᱸᱫᱤ ᱠᱚᱠᱚ ᱫᱚᱟᱱ ᱦᱩᱭᱩᱜ ᱜᱮᱭᱟ ᱪᱟᱸᱫᱤ ᱠᱚᱠᱚ ᱫᱟᱱ ᱦᱩᱭᱩᱜ ᱜᱮᱭᱟ ᱟᱨ ᱟᱭᱢᱟ ᱞᱮᱠᱟᱱ ᱱᱚᱠᱟᱱ ᱥᱯᱳᱨᱴᱥ ᱥᱮ ᱞᱟᱹᱴᱩ ᱞᱟᱹᱴᱩ ᱯᱨᱟᱭᱤᱡ ᱞᱮ ᱟᱲᱟᱜᱟ ᱾ ᱡᱟᱹᱥᱛᱤ ᱫᱚ ᱦᱟᱸᱜ ᱪᱟᱹᱱᱫᱤ ᱜᱮ ᱛᱟᱦᱮᱱᱟ ᱟᱨ ᱚᱱᱟ ᱨᱮᱫᱚ ᱦᱟᱸᱜ ᱤᱧᱦᱚ ᱞᱤᱰᱟᱨ ᱵᱟᱲᱟ ᱠᱟᱱ ᱛᱤᱧ ᱞᱟᱹᱭᱫᱟ ᱾ ᱛᱚ ᱟᱹᱰᱤ ᱟᱭᱢᱟ ᱜᱮ ᱟᱨ ᱟᱹᱰᱤ ᱢᱚᱸᱡᱽ ᱜᱮ ᱡᱚ ᱛᱚᱣᱟᱜ ᱜᱮ ᱦᱩᱭᱩᱜᱼᱟ ᱟᱨ ᱮᱱᱮᱡ ᱥᱮᱨᱮᱧ ᱠᱚᱦᱚᱸ ᱟᱹᱰᱤ ᱰᱷᱮᱨ ᱰᱷᱮᱨ ᱡᱮᱞᱮᱧ ᱡᱮᱞᱮᱧ ᱨᱮᱱ ᱦᱚᱲ ᱠᱚᱠᱚ ᱦᱤᱡᱩᱜᱼᱟ ᱚᱸᱰᱮ ᱡᱮ ᱚᱱᱟ ᱡᱷᱟ ᱠᱚ ᱨᱮᱭᱟᱜ ᱚᱠᱟ ᱯᱨᱚᱛᱤᱭᱳᱜᱤᱛᱟ ᱥᱮᱢ ᱢᱮᱱ ᱠᱮᱭᱟ ᱚᱱᱟ ᱯᱚᱨᱚᱥ ᱠᱟᱱᱟ ᱚᱸᱰᱮ ᱵᱟᱜ ᱦᱟᱛᱟᱣ ᱞᱟᱹᱜᱤᱫ ᱛᱮ ᱟᱨ ᱡᱤᱞᱤ ᱡᱤᱞᱤ ᱨᱮᱱ ᱦᱚᱲ ᱠᱚ ᱦᱤᱡᱩᱜᱼᱟ ᱟᱨᱠᱚ ᱚᱱᱟ ᱟᱡᱮᱞ ᱛᱩᱨᱤ ᱚᱠᱟ ᱢᱮᱱᱟᱜ ᱟᱠᱟᱫᱟ ᱚᱱᱟ ᱵᱤᱡᱷᱟᱠᱚ ᱨᱮ ᱵᱨᱟᱢ ᱚᱱᱟ ᱨᱮᱠᱚ ᱥᱮᱞᱮᱫᱚᱜᱼᱟ ᱾ ᱟᱨ ᱟᱹᱰᱤ ᱵᱷᱤᱲ ᱛᱟᱦᱮᱱᱟ ᱛᱚ ᱚᱱᱟᱛᱮ ᱟᱹᱰᱤ ᱨᱟᱹᱥᱠᱟᱹ ᱜᱮ ᱵᱩᱡᱷᱟ ᱵᱚᱞ ᱩᱱᱫᱚ ᱵᱤᱡᱷᱟ ᱦᱤᱞᱳᱜ ᱫᱚ ᱵᱚᱞᱮ ᱟᱹᱰᱤ ᱞᱟᱹᱴᱩ ᱢᱮᱞᱟ ᱞᱮᱠᱟ ᱵᱩᱡᱷᱟᱹᱜᱼᱟ ᱾ ᱟᱫᱚ ᱦᱳᱭ ᱚᱱᱟᱜᱮ ᱟᱹᱰᱤ ᱨᱟᱹᱥᱠᱟᱹᱧ ᱵᱩᱡᱷᱟᱹᱣᱟ ᱵᱚᱞᱮ ᱾
ᱦᱩᱭᱩᱜ ᱜᱮᱭᱟ ᱥᱟᱠᱨᱟᱛ ᱡᱚᱠᱷᱚᱡ᱾ ᱵᱮᱡᱷᱟ ᱛᱩᱧ ᱚᱱᱟ ᱫᱚ ᱢᱟᱺᱡᱷᱤ ᱦᱚᱦᱚ ᱦᱚᱪᱚᱭᱟᱭ ᱜᱚᱰᱮᱛ ᱫᱟᱨᱟᱭ ᱛᱮ ᱾ ᱜᱚᱰᱮᱛ ᱠᱚ ᱦᱚᱦᱚᱭᱟ ᱡᱮ ᱢᱟᱺᱡᱷᱤ ᱾ ᱚᱸᱰᱮ ᱵᱮᱡᱷᱟ ᱛᱩᱧ ᱮ ᱦᱚᱦᱚ ᱠᱟᱜᱼᱟ ᱢᱮᱱᱛᱮ ᱾ ᱟᱫᱚ ᱡᱟᱦᱟᱸᱨᱮ ᱚᱱᱮ ᱠᱷᱩᱱᱴᱤ ᱠᱚ ᱵᱤᱫ ᱠᱟᱜᱼᱟ ᱚᱸᱰᱮ ᱡᱚᱛᱚ ᱟᱹᱛᱩ ᱨᱮᱱ ᱠᱚᱲᱟ ᱜᱤᱫᱽᱨᱟᱹ ᱠᱚ ᱪᱟᱞᱟᱜᱼᱟ ᱯᱤᱴᱷᱟᱹ ᱠᱚ ᱡᱚᱢ ᱵᱟᱲᱟ ᱠᱟᱛᱮᱜ ᱾ ᱟᱨ ᱚᱱᱟ ᱦᱩᱭᱩᱜᱼᱟ ᱠᱚᱲᱟ ᱫᱚ ᱟᱨ ᱡᱟᱦᱟᱸᱭᱮ ᱡᱚᱥᱮ ᱵᱟᱡᱟᱣ ᱠᱟᱜᱼᱟ ᱩᱱᱤ ᱫᱚ ᱚᱸᱰᱮ ᱠᱷᱚᱱᱜᱮ ᱚᱱᱟ ᱡᱟᱦᱟᱸᱭ ᱵᱟᱡᱟᱣ ᱠᱟᱜ ᱟᱭ ᱚᱱᱟ ᱛᱩᱞᱟ ᱟᱨ ᱩᱱᱤ ᱠᱚᱲᱟ ᱜᱤᱫᱽᱨᱟᱹ ᱡᱟᱦᱟᱸᱭ ᱦᱟᱜ ᱮ ᱵᱟᱡᱷᱟᱣ ᱠᱟᱜᱼᱟ ᱵᱮᱡᱟᱭ ᱤᱭᱟᱹ ᱠᱟᱜᱼᱟ ᱢᱟᱱᱮ ᱡᱚᱥᱮ ᱡᱚᱥᱨᱮ ᱚᱱᱮ ᱛᱩᱧ ᱥᱮᱴᱮᱨ ᱠᱟᱜ ᱟᱭ ᱛᱩᱧ ᱛᱟᱵ ᱠᱟᱜ ᱟᱭ ᱟᱫᱚ ᱩᱱᱤ ᱫᱚ ᱜᱚᱜ ᱠᱟᱛᱮᱜ ᱛᱮᱜᱮ ᱠᱚ ᱟᱹᱜᱩᱭᱟ ᱟᱞᱮ ᱫᱚ ᱾ ᱟᱞᱮ ᱥᱮᱫ ᱫᱚ ᱟᱠᱚ ᱚᱲᱟᱜ ᱫᱷᱟᱹᱨᱤᱡ ᱟᱨ ᱟᱠᱚ ᱚᱲᱟᱜ ᱫᱚ ᱡᱚᱛᱚ ᱟᱹᱛᱩ ᱦᱚᱲᱨᱮᱱ ᱡᱟᱦᱟᱸ ᱛᱤᱱᱟᱹᱜ ᱠᱚᱲᱟ ᱜᱤᱫᱽᱨᱟᱹ ᱛᱟᱦᱮᱱᱟᱭ ᱥᱮ ᱼᱼ ᱩᱱᱤ ᱟᱫᱚ ᱢᱤᱫ ᱴᱩᱠᱩᱡ ᱦᱟᱺᱰᱤ ᱞᱟᱜᱟᱣ ᱟᱭᱟ ᱮᱻ ᱠᱩᱥᱤᱛᱮ ᱟᱫᱚ ᱡᱮᱦᱮᱛᱩ ᱯᱟᱨᱟᱵᱽ ᱨᱮᱫᱚ ᱦᱟᱺᱰᱤ ᱠᱚᱠᱚ ᱫᱚᱦᱚᱭ ᱜᱮᱭᱟ ᱛᱚ ᱟᱫᱚ ᱚᱱᱮ ᱠᱚ ᱮᱢᱟ ᱟᱠᱚᱣᱟ ᱟᱨ ᱠᱩᱲᱤ ᱜᱤᱫᱽᱨᱟᱹ ᱞᱟᱹᱜᱤᱫ ᱫᱚ ᱡᱮᱦᱮᱛᱩ ᱪᱮᱜ ᱦᱚᱸ ᱵᱟᱝ ᱛᱟᱦᱮᱱᱟ ᱾ ᱟᱫᱚ ᱟᱞᱮ ᱠᱩᱲᱤ ᱠᱚᱜᱮ ᱱᱚᱝᱠᱟ ᱢᱟᱱᱮ ᱤᱭᱟᱹ ᱠᱟᱜᱼᱟ ᱠᱚ ᱱᱮᱰᱟ ᱠᱟᱜᱼᱟ ᱠᱚ ᱡᱮ ᱠᱤᱲᱤᱠ ᱠᱩᱲᱤ ᱠᱚ ᱞᱟᱹᱜᱤᱫ ᱛᱮᱫᱚ ᱴᱩᱠᱩᱡ ᱫᱟᱞ ᱛᱟᱦᱮᱱᱟ ᱵᱚᱞᱮ ᱚᱸᱰᱮ ᱦᱚᱸ ᱵᱮᱥ ᱵᱮᱥ ᱼᱼ ᱥᱤᱨᱯᱟᱹ ᱜᱮᱠᱚ ᱫᱚᱦᱚ ᱠᱟᱜᱼᱟ ᱠᱩᱲᱤ ᱞᱟᱹᱜᱤᱫ ᱛᱮᱫᱚ ᱯᱟᱹᱧᱪᱤ ᱥᱟᱹᱲᱤ ᱠᱚ ᱫᱚᱦᱚ ᱠᱟᱜᱼᱟ ᱾ ᱡᱟᱦᱟᱸ ᱫᱚ ᱟᱞᱮ ᱫᱚ ᱯᱮᱲᱮ ᱥᱟᱹᱲᱤ ᱦᱚᱸᱞᱮ ᱞᱟᱹᱭᱟ ᱾ ᱚᱱᱟ ᱠᱚ ᱫᱚᱦᱚ ᱠᱟᱜᱼᱟ ᱟᱨ ᱠᱚᱲᱟ ᱜᱤᱫᱽᱨᱟᱹ ᱫᱚ ᱫᱷᱩᱛᱤ ᱾ ᱢᱟᱱᱮ ᱡᱟᱦᱟᱸᱭ ᱡᱟᱦᱟᱸᱞᱮᱠᱟ ᱮᱢ ᱫᱟᱲᱮᱭᱟᱜᱼᱟ ᱩᱱᱤ ᱥᱤᱨᱯᱟᱹ ᱾ ᱢᱮᱱᱠᱷᱟᱱ ᱥᱤᱨᱯᱟᱹ ᱦᱚᱸ ᱟᱞᱮᱠᱚ ᱫᱚᱦᱚ ᱠᱟᱜᱼᱟ ᱵᱮᱥ ᱵᱮᱥ ᱛᱟᱦᱮᱸᱱᱟ ᱾ ᱱᱚᱣᱟ ᱨᱮ ᱢᱟᱱᱮ ᱟᱵᱚᱣᱟᱜ ᱯᱟᱨᱟᱵᱽ ᱯᱟᱹᱞᱤ ᱼᱼ
ᱠᱟᱹᱴᱤᱡ ᱦᱚᱸ ᱚᱱᱠᱟ ᱜᱮ ᱦᱩᱭᱩᱜᱼᱟ ᱾ ᱡᱮ ᱞᱩᱝᱜᱤ ᱯᱮᱱᱴᱤ ᱥᱮ ᱟᱭᱢᱟ ᱞᱮᱠᱟᱱᱟᱜ ᱚᱱᱠᱟᱱᱟᱜ ᱠᱚ ᱫᱟᱱᱟ ᱾ ᱛᱚ ᱥᱚᱢᱚᱭ ᱢᱟ ᱦᱩᱭᱮᱱ ᱛᱟᱞᱟᱝᱟ ᱦᱟᱸᱜ ᱛᱚ ᱢᱟ ᱱᱚᱰᱮ ᱜᱮᱞᱟᱝ ᱢᱩᱪᱟᱹᱫ ᱵᱟᱲᱟ ᱠᱟᱜᱼᱟ ᱟᱢ ᱥᱮᱡ ᱠᱷᱚᱡ ᱢᱤᱫ ᱵᱟᱨ ᱠᱟᱛᱷᱟ ᱾ ᱠᱟᱛᱷᱟ ᱠᱚ ᱢᱮᱱᱟᱜ ᱠᱷᱟᱡ ᱢᱟ ᱨᱚᱲ ᱢᱮ?
ᱵᱟᱝ ᱱᱤᱛᱚᱜ ᱢᱟᱱᱮ ᱟᱵᱚᱣᱟᱜ ᱯᱟᱨᱟᱵᱽ ᱯᱟᱹᱞᱤ ᱛᱤᱱᱟᱹᱜ ᱢᱚᱸᱡᱟ ᱡᱚᱛᱚ ᱦᱚᱲ ᱢᱤᱞᱟᱹ ᱢᱤᱥᱟ ᱠᱟᱛ